ᱦᱮᱞᱳ᱾
ᱦᱮᱞᱳ᱾
ᱦᱮᱸ ᱡᱚᱦᱟᱨ ᱜᱮ᱾
ᱦᱮᱞᱳ ᱡᱚᱦᱟᱨ ᱜᱮ, ᱨᱚᱲ ᱠᱚ ᱟᱸᱡᱚᱢᱚᱜ ᱠᱟᱱᱟ ᱟᱹᱞᱤᱧᱟᱜ?
ᱦᱮᱸ ᱟᱸᱡᱚᱢᱚᱜ ᱠᱟᱱᱟ᱾
ᱚ᱾ ᱫᱟᱵᱤᱱ ᱞᱟᱹᱭ ᱫᱟᱞᱤᱧ ᱱᱟᱯᱟᱭ ᱜᱮᱭᱟᱵᱤᱱ? ᱦᱩᱸ᱾ ᱟᱪᱪᱷᱟ᱾
ᱟᱵᱤᱱ ᱫᱚ?
ᱟ ᱟᱹᱞᱤᱧ ᱦᱚᱸᱞᱤᱧ ᱱᱟᱯᱟᱭ ᱜᱮᱭᱟ᱾
ᱚ ᱛᱟᱦᱞᱮ ᱪᱮᱫ ᱠᱚᱯᱮ ᱠᱟᱹᱢᱤ ᱵᱟᱲᱟᱭᱮᱫᱟ ᱱᱤᱛᱚᱜ ᱫᱚ?
ᱦᱩᱲᱩ ᱨᱚᱦᱚᱭ ᱜᱮ᱾
ᱦᱩᱸ?
ᱦᱩᱲᱩ ᱨᱚᱦᱚᱭ ᱜᱮ᱾
ᱚ ᱦᱩᱲᱩ ᱠᱚᱜᱮ ᱯᱮ ᱨᱚᱦᱚᱭ ᱮᱫᱟ ᱛᱟᱦᱚᱸᱞᱮ ᱾ ᱟᱞᱮ ᱥᱮᱫ ᱦᱚᱸ ᱦᱩᱲᱩ ᱠᱚ ᱜᱮ ᱠᱚ ᱨᱚᱦᱚᱭᱮᱫᱟ ᱟᱨ ᱫᱟᱜ ᱪᱮᱫ ᱠᱟᱭ ᱫᱟᱜ ᱮᱫᱟ?
ᱦᱩᱸ,
ᱵᱷᱟᱹᱞᱤ ᱜᱮ᱾
ᱟᱪᱪᱷᱟ ᱟᱞᱮ ᱥᱮᱫ ᱢᱟ ᱥᱟᱨᱟ ᱫᱤᱱᱜᱮ ᱟᱞᱮ ᱥᱮᱱ ᱢᱟ ᱥᱟᱨᱟᱫᱤᱱ ᱜᱮ ᱱᱚᱝᱠᱟᱭ ᱫᱳᱱᱫᱳᱜ ᱟᱠᱟᱫᱟᱭ ᱟᱨᱮ ᱫᱟᱜ ᱮᱫᱟᱭ ᱠᱷᱟᱹᱞᱤ
ᱦᱩᱸ,
ᱟᱯᱮ ᱫᱚ ᱦᱩᱲᱩ ᱠᱚᱯᱮ ᱨᱚᱦᱚᱭᱮᱜ-ᱟ ᱥᱮ ᱵᱟᱝ ᱮᱠᱷᱚᱱ
ᱦᱩᱸ ᱦᱩᱲᱩ ᱠᱚᱜᱮᱢ ᱨᱚᱦᱚᱭ ᱟᱞᱮ ᱫᱚ ᱪᱟᱵᱟ ᱦᱮᱡ ᱟᱠᱟᱱ ᱛᱟᱞᱮᱭᱟ ᱟᱹᱰᱤᱴᱟᱜ ᱜᱮ ᱟᱨ ᱫᱟᱜ ᱠᱮᱫᱟᱭ ᱚᱱᱮᱠ ᱠᱤᱪᱷᱩ ᱫᱤᱱ ᱞᱟᱦᱟ ᱟᱫᱚ ᱟᱹᱰᱤ ᱡᱳᱨ ᱠᱚ ᱪᱷᱩᱴᱟᱹᱣ ᱟᱠᱟᱱᱟ ᱡᱷᱚᱛᱚ ᱦᱩᱸ᱾ ᱚᱱᱟ ᱦᱩᱲᱩ ᱨᱚᱦᱚᱭ ᱜᱮ ᱦᱟᱸᱜ ᱪᱟᱵᱟᱜ ᱛᱟᱞᱮᱭᱟ ᱟᱨ ᱵᱤᱥᱤ ᱫᱤᱱ ᱵᱟᱝ᱾
ᱟᱹᱵᱤᱱ ᱫᱚ ᱵᱟᱵᱤᱱ ᱪᱟᱞᱟᱣ ᱟᱠᱟᱱᱟ ᱟᱲᱮ ᱞᱟᱜ ᱠᱚᱫᱚ?
ᱟᱲᱮ ᱢᱟᱜ ᱠᱚᱫᱚ ᱟᱹᱞᱤᱧ ᱫᱚ ᱪᱟᱞᱟᱣ ᱞᱮᱱᱟ ᱞᱤᱧ ᱟᱫᱚ ᱱᱤᱛᱚᱜ ᱫᱚ ᱵᱟᱝ ᱱᱤᱛᱚᱜ ᱫᱚ ᱦᱩᱭ ᱟᱠᱟᱱᱟ᱾ ᱛᱚ ᱟᱫᱚ ᱦᱩᱲᱩ ᱨᱚᱦᱚᱭ ᱜᱮ ᱠᱷᱟᱹᱞᱤ ᱵᱟᱹᱠᱤ᱾ ᱦᱩᱸ,
ᱵᱤᱨ ᱵᱩᱨᱩ ᱢᱮᱱᱟᱜ ᱟᱥᱮ ᱵᱟᱝ ᱛᱚᱵᱮ ᱚᱱᱛᱮ?
ᱦᱮᱸ,
ᱵᱤᱨ ᱵᱩᱨᱩ ᱠᱚ ᱢᱮᱱᱟᱜ ᱟᱥᱮ ᱵᱟᱝ ᱚᱱᱛᱮ?
ᱟᱫᱚ ᱵᱤᱨ ᱫᱤᱥᱚᱢ ᱠᱟᱱᱟᱞᱮ, ᱦᱟᱹᱛᱤ ᱠᱚ ᱢᱮᱱᱟᱜ ᱠᱚᱛᱟ ᱞᱮᱭᱟ ᱛᱟᱨᱯᱚᱨ ᱯᱩᱴᱠᱟᱹ ᱪᱷᱟᱹᱛᱩ ᱡᱷᱚᱛᱚ ᱢᱮᱱᱟᱜ ᱠᱚᱣᱟ᱾
ᱦᱮᱸ ᱥᱮᱫᱽᱨᱟ ᱠᱚ ᱫᱚ ᱯᱮ ᱪᱟᱞᱟᱜ ᱟᱥᱮ ᱵᱟᱝ?
ᱥᱮᱸᱫᱽᱨᱟ ᱫᱚ ᱱᱮᱛᱟᱨ ᱫᱤᱱ ᱫᱚ ᱟᱫᱚ ᱚᱠᱟᱨᱮᱢ ᱪᱟᱞᱟᱜ-ᱟ᱾ ᱛᱟᱨ ᱫᱤᱱ ᱫᱚ ᱵᱟᱞᱮ ᱥᱮᱱᱚᱜ ᱜᱮᱭᱟ᱾ ᱮᱴᱟᱜ ᱫᱤᱱ ᱫᱚᱞᱮ ᱥᱮᱱᱚᱜ ᱜᱮᱭᱟ ᱟᱫᱚ ᱱᱤᱭᱟᱹ ᱥᱩᱚᱢᱚᱭ ᱫᱚ ᱵᱟᱠᱚ ᱥᱮᱱ ᱵᱟᱲᱟ ᱠᱟᱱᱟ ᱛᱚ ᱜᱚᱜᱚ ᱵᱟᱵᱟ ᱛᱟᱠᱚ᱾ ᱮ ᱫᱟᱜ ᱮᱫᱟᱭ ᱫᱚᱢᱮ ᱟᱨ ᱦᱟᱹᱛᱤ ᱠᱚᱦᱚ ᱟᱹᱰᱤ ᱡᱳᱨ ᱢᱮᱱᱟᱜ ᱠᱚᱣᱟ ᱫᱟᱹᱲ ᱦᱚᱸ ᱵᱟᱢ ᱫᱟᱲᱮᱜ-ᱟ ᱚᱱᱟ ᱞᱚᱥᱚᱫ ᱠᱚᱨᱮ᱾ ᱦᱮᱸ ᱚᱱᱟ ᱵᱛᱚᱨ ᱛᱮ ᱵᱟᱠᱚ ᱥᱮᱱ ᱟᱠᱟᱱᱟ᱾ ᱦᱩᱲᱩ ᱪᱷᱟᱲᱟ ᱟᱨ ᱪᱮᱫ ᱠᱚᱯᱮ ᱨᱚᱦᱚᱭ ᱜᱮᱭᱟ ᱟᱯᱮ ᱫᱚ?
ᱥᱚᱵᱽᱡᱤ ᱠᱚ ᱦᱚᱸ ᱠᱚ ᱨᱚᱦᱚᱭ ᱜᱮᱭᱟᱞᱮ, ᱠᱚᱢ ᱥᱚᱢ ᱡᱚᱢ ᱞᱟ. ᱜᱚᱫ᱾
ᱟᱨ ᱡᱚᱢ ᱞᱟᱹᱜᱤᱫ ᱢᱟᱱᱮ ᱢᱤᱫ ᱥᱤᱡᱤᱱ᱾ ᱚ ᱢᱤᱫ ᱥᱤᱡᱤᱱ ᱜᱮᱯᱮ ᱨᱚᱦᱚᱭᱟ ᱛᱟᱦᱚᱸᱞᱮ?
ᱟᱯᱮ ᱚᱱᱛᱮ?
ᱟᱞᱮ ᱱᱚᱛᱮ ᱦᱚᱸ ᱢᱤᱫ ᱥᱤᱡᱤᱱ ᱜᱮᱠᱚ ᱨᱚᱦᱚᱭᱟ ᱱᱚᱣᱟ ᱥᱮᱨᱢᱟ ᱡᱟᱹᱲᱤ ᱛᱮᱫᱚ ᱦᱩᱲᱩ ᱜᱮᱠᱚ ᱨᱚᱦᱚᱭᱟ, ᱵᱟᱹᱠᱤ ᱥᱚᱢᱚᱭ ᱫᱚ ᱢᱤᱱᱤ ᱠᱚ ᱢᱮᱱᱟᱜ ᱛᱟᱠᱚᱣᱟ ᱛᱚ, ᱥᱚᱵᱽᱡᱤ ᱠᱚᱠᱚ ᱨᱚᱦᱚᱭ ᱡᱚᱝᱟᱜ-ᱟ᱾ ᱢᱟᱱᱮ ᱪᱮᱫ ᱥᱚᱵᱽᱡᱤ ᱟᱹᱞᱩ ᱠᱚᱦᱚᱸ, ᱵᱟᱫᱟᱢ ᱠᱚᱦᱚᱸ, ᱠᱚᱞᱞᱟ᱾ ᱛᱟᱨᱯᱚᱨᱮ ᱛᱩᱲᱤ, ᱛᱤᱞᱢᱤᱧ, ᱛᱟᱨᱯᱚᱨᱮ ᱦᱚᱛᱚᱫ ᱱᱟᱹᱲᱤ ᱠᱚ ᱚᱱᱠᱟ ᱠᱚ ᱨᱚᱦᱚᱭ ᱡᱚᱝ-ᱟ ᱥᱚᱵᱽᱡᱤ ᱚᱲᱟᱜ ᱡᱚᱢ ᱞᱮᱠᱟ᱾
ᱛᱚ ᱛᱤᱱᱟᱹᱜ ᱫᱷᱟᱣ ᱦᱩᱲᱩ ᱯᱮ ᱨᱚᱦᱚᱭ ᱜᱮᱭᱟ?
ᱦᱩᱲᱩ ᱫᱚ ᱢᱤᱫ ᱫᱷᱟᱣ ᱜᱮ ᱦᱩᱲᱩ ᱞᱮ ᱨᱚᱦᱚᱭᱟ ᱟᱞᱮ ᱫᱚ, ᱢᱤᱫ ᱥᱤᱡᱤᱱ ᱜᱮ ᱱᱚᱣᱟ ᱫᱟᱜ ᱥᱚᱢᱚᱭ ᱜᱮ ᱦᱩᱲᱩ ᱟᱫᱚ ᱵᱟᱠᱚ ᱨᱚᱦᱚᱭ ᱜᱮᱭᱟ ᱩᱱᱟᱹᱜ ᱟᱨ, ᱦᱩᱲᱩ ᱦᱩᱲᱩ ᱫᱚ ᱫᱚᱢᱮ ᱦᱟᱹᱛᱤ ᱠᱚ ᱡᱚᱢᱟ ᱥᱮ ᱤᱱᱟᱹ ᱠᱷᱟᱹᱛᱤᱨ ᱜᱮ᱾ ᱦᱩᱲᱩ ᱫᱚ ᱵᱟᱠᱚ ᱨᱚᱦᱚᱭ ᱜᱮᱭᱟ ᱵᱟᱨ ᱥᱤᱡᱤᱱ᱾ ᱟᱫᱚ ᱟᱹᱰᱤ ᱦᱚᱲ ᱠᱚ ᱨᱚᱦᱚᱭ ᱜᱮᱭᱟ ᱢᱟᱱᱮ ᱠᱟᱹᱴᱤᱡ ᱠᱟᱹᱴᱤᱡ ᱪᱷᱤᱢᱲᱤ ᱪᱷᱤᱢᱲᱤ ᱦᱟᱱᱛᱮ ᱱᱟᱛᱮ᱾
ᱟᱨ ᱚᱠᱟᱯᱮ ᱡᱤᱞᱟ ᱯᱟᱲᱟᱜᱼᱟ?
ᱡᱮᱞᱟ ᱫᱚ ᱟᱞᱮ ᱫᱚ ᱡᱷᱟᱲᱜᱨᱟᱢ᱾
ᱡᱷᱟᱲᱜᱟᱨᱟᱢ ᱚᱦ,
ᱦᱩᱸ᱾ ᱡᱷᱟᱲᱜᱨᱟᱢ ᱡᱮᱞᱟ, ᱟᱯᱮᱭᱟᱜ ᱫᱚ?
ᱟᱫᱚ ᱥᱚᱨᱟᱭᱠᱮᱞᱟ᱾
ᱦᱩᱸ᱾
ᱟᱞᱮᱭᱟᱜ ᱫᱚ ᱥᱚᱨᱟᱭᱠᱮᱞᱟ ᱥᱚᱨᱟᱭᱠᱮᱞᱟ᱾
ᱵᱟᱹᱞᱤᱧ ᱵᱩᱡᱷᱟᱹᱣ ᱫᱟᱲᱮᱭᱟᱫᱟ ᱪᱮᱫ ᱵᱤᱱ ᱞᱟᱹᱭ ᱠᱮᱫᱟ ᱠᱟᱹᱴᱤᱡ᱾
ᱨᱟᱹᱩᱷᱞᱠᱮᱞᱟ ᱥᱚᱨᱟᱭᱠᱮᱞᱟ᱾
ᱟᱪᱪᱷᱟ᱾
ᱟᱸᱡᱚᱢ ᱠᱟ ᱵᱤᱱ ᱥᱮ ᱵᱟᱝ?
ᱵᱟᱝᱜᱮ ᱟᱹᱞᱤᱧ ᱫᱚ ᱵᱟᱹᱞᱤᱧ ᱟᱸᱡᱚᱢ ᱠᱟᱫᱟ ᱤᱱᱟᱹᱛᱮ ᱵᱟᱹᱞᱤᱧ ᱫᱤᱥᱟᱹ ᱧᱟᱢ ᱮᱫᱟ᱾
ᱚ ᱡᱷᱟᱲᱠᱷᱚᱸᱰ?
ᱡᱷᱟᱲᱠᱷᱚᱸᱰ ᱨᱮ ᱠᱤᱪᱷᱩ ᱫᱤᱱ ᱟᱜᱮ ᱞᱮ ᱥᱮᱱ ᱞᱮᱱᱟ ᱚᱱᱟ ᱵᱩᱨᱩ ᱯᱟᱛᱟ ᱧᱮᱞ᱾
ᱦᱩᱸ᱾ ᱛᱤᱥ ᱚᱝᱠᱟ ᱡᱩᱞᱟᱭ ᱯᱟᱸᱪ ᱛᱟᱹᱨᱤᱠᱷ ᱱᱚᱣᱟ ᱦᱳᱭ ᱦᱳᱭ ᱯᱟᱸᱪ ᱛᱟᱹᱨᱤᱠᱷ ᱥᱮ ᱪᱟᱨ ᱛᱟᱹᱨᱤᱠᱷ ᱟᱨᱠᱤ ᱚᱱᱠᱟ ᱦᱳᱭᱳᱜᱼᱟ, ᱨᱳᱵᱵᱟᱨ ᱦᱤᱞᱳᱜ ᱩᱸ᱾
ᱯᱟᱛᱟ ᱢᱟ ᱟᱯᱮ ᱚᱱᱛᱮ ᱨᱮᱜᱮ ᱦᱳᱭᱳᱜᱼᱟ ᱡᱷᱟᱲᱜᱨᱟᱢ ᱥᱮᱱ ᱫᱚ ᱵᱟᱝ᱾
ᱦᱮᱸ᱾
ᱟᱯᱮ ᱚᱱᱛᱮ ᱨᱮᱜᱮ ᱛᱚ ᱦᱳᱭᱳᱜᱼᱟ ᱚᱱᱟᱢᱟ᱾
ᱵᱟᱝᱜᱮ ᱡᱷᱟᱲᱜᱨᱟᱢ ᱨᱮᱫᱚ ᱵᱟᱝ ᱥᱮ ᱚᱱᱟ ᱫᱚ ᱡᱷᱟᱲᱠᱷᱚᱸᱰ ᱨᱮ ᱦᱳᱭᱳᱜ ᱜᱮᱭᱟ ᱛᱚ ᱡᱷᱟᱲᱠᱷᱚᱸᱰ ᱫᱤᱥᱚᱢ ᱨᱮ᱾ ᱵᱩᱨᱩ ᱯᱟᱛᱟ ᱢᱟᱱᱮ ᱯᱟᱦᱟᱲ ᱯᱩᱡᱟᱹ ᱡᱟᱦᱟᱸ ᱚᱱᱟ ᱫᱚ ᱱᱚᱰᱮ ᱫᱚ ᱚᱠᱟᱨᱮ ᱟᱹᱞᱤᱧ ᱫᱚ ᱱᱚᱜᱼᱚᱭ ᱱᱮᱥ ᱜᱮ ᱯᱨᱚᱛᱷᱚᱢ ᱞᱤᱧ ᱧᱮᱞ ᱮᱫᱟ ᱟᱹᱞᱤᱧ ᱫᱚ ᱛᱤᱥᱦᱚᱸ ᱵᱟᱹᱞᱤᱧ ᱧᱮᱞ ᱟᱠᱟᱫᱟ ᱩᱸ᱾ ᱟᱹᱰᱤ ᱞᱚᱥᱚᱫ ᱠᱮᱪᱨᱟ ᱠᱮᱪᱨᱟ ᱫᱚ ᱵᱟᱝ ᱢᱟᱱᱮ ᱞᱚᱥᱚᱫ ᱜᱮ ᱥᱟᱨᱟᱫᱤᱱ ᱠᱟᱴᱟ ᱠᱚᱨᱮ ᱡᱩᱛᱟᱹ ᱠᱚᱨᱮ ᱞᱟᱴᱷᱟᱜ ᱠᱟᱱᱟ ᱡᱟᱢᱟ ᱠᱚᱨᱮ ᱨᱟᱠᱟᱵ ᱠᱟᱱᱟ, ᱫᱟᱜ ᱦᱚᱭ ᱫᱟᱜ ᱞᱮᱫᱟ ᱥᱮ᱾ ᱠᱤᱱᱛᱩ ᱟᱹᱰᱤ ᱡᱩᱛ ᱢᱟᱱᱮ, ᱪᱮᱛᱟᱱ ᱠᱷᱚᱱᱟᱜ ᱡᱩᱫᱤ ᱵᱤᱱ ᱠᱚᱭᱚᱜᱟ ᱟᱹᱰᱤ ᱡᱩᱛ ᱧᱮᱞᱚᱜᱼᱟ ᱡᱟᱭᱜᱟ᱾
ᱟᱯᱮ ᱫᱚ ᱛᱟᱦᱚᱞᱮ ᱫᱷᱤᱨᱤ ᱫᱤᱥᱚᱢ ᱠᱟᱱᱟᱯᱮ ᱵᱟᱝ?
ᱦᱮᱞᱳ᱾
ᱵᱟᱧ ᱵᱩᱡᱷᱟᱣ ᱞᱮᱟ ᱫᱷᱤᱨᱤ ᱫᱤᱥᱚᱢ ᱢᱟᱱᱮ?
ᱫᱷᱤᱨᱤ ᱫᱤᱥᱚᱢ ᱫᱷᱤᱨᱤ ᱜᱮ ᱵᱮᱥᱤ ᱪᱮᱫᱟᱜ ᱱᱚᱝᱠᱟ ᱯᱟᱦᱟᱲ ᱢᱟᱦᱟᱲ ᱠᱚᱜᱮ ᱵᱮᱥᱤ ᱢᱮᱱᱟᱜᱼᱟ, ᱵᱤᱨ ᱫᱚ ᱵᱤᱨ ᱢᱮᱱᱟᱜ ᱨᱮᱦᱚᱸ ᱵᱤᱨ ᱚᱱᱟ ᱵᱷᱤᱛᱤᱨ ᱠᱚᱨᱮ ᱦᱚᱸᱚᱸ ᱫᱷᱤᱨᱤ ᱠᱚ ᱜᱩᱴᱤ ᱠᱚ ᱧᱮᱞᱚᱜᱼᱟ, ᱡᱮᱢᱚᱱ ᱵᱟᱸᱠᱩᱲᱟ ᱚᱱᱛᱮ ᱠᱷᱚᱱᱟᱜ ᱫᱚ ᱫᱷᱤᱨᱤ ᱜᱩᱴᱤ ᱠᱚ ᱧᱮᱞᱚᱜ ᱜᱮᱭᱟ ᱛᱚ ᱾
ᱟᱨ ᱚᱱᱛᱮ ᱨᱮᱱ ᱦᱚᱸ ᱜᱟᱱ ᱥᱟᱸᱜᱤᱧ ᱨᱚᱲ ᱠᱮᱫᱟ ᱩᱱᱠᱩ ᱫᱚ ᱠᱚ ᱞᱟᱹᱭᱟ ᱟᱞᱮ ᱫᱚ ᱢᱤᱱᱤ ᱴᱤᱱᱤ ᱛᱟᱲᱟᱣ ᱞᱮᱱᱠᱷᱟᱱ ᱦᱚᱸ ᱨᱟᱹᱯᱩᱫᱚᱜ ᱜᱮᱛᱟ ᱞᱮᱭᱟ ᱚᱱᱟ ᱡᱟᱦᱟᱸ ᱞᱟᱛᱟᱨ ᱨᱮ ᱞᱟᱜᱟᱣ ᱛᱟᱦᱮᱱᱟ ᱤᱱᱟᱹ ᱠᱚᱧ ᱟᱸᱡᱚᱢ ᱠᱮᱫᱟ ᱛᱚ ᱱᱩᱠᱩ ᱦᱚᱸ ᱚᱱᱠᱟ ᱥᱮᱨᱢᱟ ᱡᱟᱹᱲᱤ ᱛᱮᱜᱮ ᱢᱤᱫ ᱫᱷᱟᱣ ᱜᱮᱠᱚ ᱨᱚᱦᱚᱭ ᱵᱟᱲᱟᱭᱟ ᱦᱩᱲᱩ, ᱟᱫᱚ ᱵᱟᱹᱫᱽ ᱫᱚ ᱚᱲᱟᱜ ᱥᱩᱨ ᱠᱚᱨᱮ ᱚᱱᱟ ᱠᱷᱮᱛ ᱨᱮᱫᱚ ᱠᱚ ᱨᱚᱦᱚᱭ ᱜᱮᱭᱟ ᱥᱚᱵᱡᱤ ᱠᱚ᱾
ᱟᱞᱮ ᱦᱚᱸ ᱥᱮᱨᱢᱟ ᱢᱤᱫ ᱫᱷᱟᱣ ᱨᱮᱜᱮᱞᱮ ᱨᱚᱦᱚᱭᱟ ᱚᱱᱟ ᱥᱮᱨᱢᱟ ᱡᱟᱲᱤ ᱛᱮᱜᱮ
ᱠᱟᱹᱴᱤᱡ ᱵᱤᱱ ᱞᱟᱹᱭ ᱞᱮᱱᱠᱷᱟᱱ ᱵᱷᱟᱜᱮ ᱠᱚᱜᱼᱟ ᱚᱠᱟ ᱫᱤᱥᱚᱢ ᱠᱚᱨᱮ ᱵᱤᱱ ᱫᱟᱬᱟ ᱞᱮᱫᱟ ᱚᱱᱠᱟ ᱵᱷᱟᱜᱮ ᱧᱮᱞ ᱡᱚᱝ ᱟᱜ
ᱟᱯᱮ ᱚᱱᱛᱮ ᱦᱚᱸᱞᱤᱧ ᱪᱟᱞᱟᱣ ᱠᱟᱱᱟ ᱱᱟᱯᱟᱭ ᱜᱮᱭᱟ ᱵᱤᱨ ᱵᱩᱨᱩ ᱠᱚ ᱢᱮᱱᱟᱜᱼᱟ ᱾
ᱟᱞᱮ ᱱᱚᱛᱮ ᱡᱷᱟᱲᱜᱨᱟᱢ ᱡᱷᱟᱲᱜᱨᱟᱢ ᱨᱮᱫᱚ ᱚᱠᱟᱨᱮ ᱵᱤᱨ ᱵᱩᱨᱩ ᱡᱷᱟᱲᱜᱨᱟᱢ ᱨᱮᱫᱚ ᱵᱤᱨ ᱵᱮᱥᱤ ᱢᱮᱱᱟᱜᱼᱟ᱾
ᱚᱱᱟᱜᱮ ᱵᱤᱨ ᱜᱮᱭᱟ ᱱᱚᱱᱛᱮ ᱦᱚᱸ ᱱᱟᱯᱟᱭ ᱜᱮᱭᱟ ᱱᱟᱛᱮ ᱯᱩᱨᱩᱞᱤᱭᱟᱹ ᱥᱮᱱ ᱦᱚᱸ ᱱᱟᱛ ᱱᱟᱯᱟᱭ ᱜᱮᱭᱟ ᱾
ᱦᱮᱸ ᱚᱱᱛᱮ ᱯᱩᱨᱩᱞᱤᱭᱟᱹ ᱵᱟᱸᱠᱩᱲᱟ ᱠᱷᱚᱱᱟᱜ ᱜᱮ ᱵᱩᱨᱩ ᱠᱚ ᱧᱮᱞᱧᱟᱢᱚᱜᱼᱟ ᱠᱟᱹᱴᱤᱡ
ᱦᱮᱸ ᱥᱳᱠᱛᱚ ᱵᱟᱞᱤᱧ ᱫᱟᱲᱟ ᱟᱠᱟᱜᱼᱟ ᱠᱚᱢ ᱠᱚᱢ ᱜᱮ᱾
ᱡᱟᱭᱜᱟ ᱠᱚᱫᱚ ᱵᱟᱹᱞᱤᱧ ᱧᱮᱞ ᱟᱠᱟᱫ ᱜᱮᱭᱟ
ᱫᱟᱬᱟᱱ ᱦᱚᱸ ᱞᱟᱹᱠᱛᱤ ᱠᱟᱱᱟ ᱟᱹᱞᱤᱧ ᱦᱚᱸ ᱵᱟᱹᱞᱤᱧ ᱫᱟᱬᱟᱱ ᱜᱮᱭᱟ ᱟᱹᱞᱤᱧ ᱢᱟᱛᱚ ᱾ ᱱᱚᱜᱼᱚᱭ ᱮᱭᱤᱪᱮᱥ ᱠᱟᱞᱚᱢ ᱞᱤᱧ ᱮᱢ ᱠᱮᱫᱟ ᱱᱚᱜᱼᱚᱭ ᱱᱤᱭᱟᱹ ᱫᱟᱬᱟᱱ ᱵᱟᱝᱠᱷᱟᱱ ᱫᱚ ᱦᱳᱥᱴᱮᱞ ᱠᱚᱨᱮ ᱜᱮᱞᱤᱧ ᱛᱟᱦᱮᱱ ᱛᱟᱦᱮᱸᱫᱼᱟ ᱾ ᱦᱮᱸ ᱩᱱᱟᱹᱜ ᱫᱚ ᱵᱟᱹᱞᱤᱧ ᱵᱟᱲᱟᱭᱟ ᱢᱤᱫ ᱫᱷᱟᱣ ᱫᱚ ᱫᱚᱨᱠᱟᱨ ᱡᱟᱦᱟᱸ ᱛᱤᱱᱟᱹᱜ ᱜᱮ ᱛᱟᱦᱮᱱ ᱛᱟᱢᱟ ᱾ ᱠᱟᱹᱣᱰᱤ ᱟᱨ ᱫᱟᱬᱟᱱ ᱛᱮᱦᱚᱸ ᱠᱟᱹᱣᱰᱤ ᱠᱟᱹᱴᱤᱡ ᱞᱟᱜᱟᱜᱼᱟ ᱥᱮ ᱾
ᱴᱟᱣᱟᱨ ᱠᱚ ᱵᱤᱱ ᱵᱟᱭ ᱧᱟᱢ ᱮᱟ ᱾
ᱢᱟᱱᱮ ᱟᱹᱰᱤ ᱨᱟᱹᱥᱠᱟᱹ ᱢᱮᱱᱟᱜ ᱛᱟᱞᱤᱧᱟ ᱾ ᱵᱩᱨᱩ ᱪᱮᱛᱟᱱ
ᱚᱱᱟ ᱫᱚ ᱱᱟᱯᱟᱭ ᱜᱮ ᱵᱩᱡᱷᱟᱹᱜᱼᱟ ᱵᱩᱨᱩ ᱪᱮᱛ